ᱦᱮᱸ ᱦᱮᱞᱳᱣ᱾
ᱡᱚᱦᱟᱨ ᱜᱤ ᱜᱚᱝᱠᱮ᱾
ᱜᱤ ᱜᱚᱢᱠᱮ, ᱦᱮᱞᱳᱣ ᱜᱚᱝᱠᱮ ᱨᱚᱲ ᱵᱮᱱ ᱟᱸᱡᱚᱢ ᱫᱟ?
ᱦᱳᱭ ᱟᱸᱡᱚᱢ ᱫᱟᱹᱞᱤᱧ᱾
ᱦᱳᱭ ᱟᱸᱡᱚᱢ ᱫᱟᱹᱞᱤᱧ᱾ ᱦᱮᱸ ᱡᱚᱦᱟᱨ ᱜᱮ, ᱦᱮᱸ ᱡᱚᱦᱟᱨ ᱜᱮ ᱡᱚᱦᱟᱨ ᱜᱮ ᱡᱚᱦᱟᱨ ᱜᱮ, ᱛᱚ ᱱᱟᱯᱟᱭ ᱵᱟᱲᱟ ᱜᱮᱭᱟᱵᱮᱱ?
ᱦᱳᱭ ᱟᱹᱞᱤᱧ ᱫᱚ
ᱦᱳᱭ ᱟᱹᱞᱤᱧ ᱫᱚ ᱱᱟᱯᱟᱭ ᱜᱮ ᱟᱨ ᱟᱵᱮᱱ ᱜᱮ? ᱦᱮᱸ ᱟᱞᱤᱧ ᱦᱚᱸ ᱱᱟᱯᱟᱭ ᱵᱟᱭᱟ ᱜᱮ ᱱᱟᱯᱟᱭ ᱵᱟᱲᱟ ᱜᱮ ᱦᱮᱱᱟᱜ ᱠᱟᱫ ᱞᱤᱧᱟᱹ ᱱᱤᱛ ᱫᱷᱟᱹᱵᱤᱡ ᱫᱚ ᱦᱟᱸᱜ ᱟᱨ ᱚᱲᱟᱜ ᱠᱚᱨᱮ
ᱚ ᱚᱲᱟᱜ ᱠᱚᱨᱮ ᱫᱚ ᱱᱟᱯᱟᱭ ᱜᱮᱭᱟᱞᱮ ᱚᱲᱟᱜ ᱠᱚᱨᱮ ᱦᱚᱸ᱾
ᱜᱤ ᱟᱞᱮ ᱚᱲᱟᱭ ᱠᱚᱨᱮ ᱦᱚ᱾ ᱚ ᱟᱪᱪᱷᱟ ᱟᱪᱪᱷᱟ᱾
ᱟᱯᱮ ᱜᱤ?
ᱟᱯᱮ ᱜᱤ? ᱦᱮᱸ ᱟᱞᱮ ᱦᱚᱸ ᱱᱤᱛ ᱫᱷᱟᱹᱵᱤᱡ ᱛᱚ ᱦᱟᱸᱜ ᱱᱟᱯᱟᱭ ᱵᱟᱲᱟ ᱜᱮ ᱢᱮᱱᱟᱜ ᱠᱟᱜ ᱞᱮᱭᱟ᱾
ᱟᱪᱪᱷᱟ᱾
ᱛᱚ ᱟᱫᱚ ᱵᱤᱥᱤ ᱫᱚ ᱵᱟᱞᱟᱝ ᱵᱤᱞᱚᱢᱟ ᱛᱚ ᱮᱜ ᱡᱟᱦᱟᱱᱟᱜ ᱢᱤᱫᱴᱟᱝ ᱴᱚᱯᱤᱠ ᱞᱟᱝ ᱥᱟᱯᱟ᱾ ᱴᱷᱤᱠ ᱜᱮᱭᱟ ᱛᱮᱦᱮᱧ ᱜᱟᱯᱟ ᱢᱟ ᱦᱩᱲᱩ ᱨᱚᱦᱚᱭ ᱥᱤᱡᱤᱱ ᱠᱟᱱᱟ᱾ ᱟᱯᱮ ᱥᱮᱫ ᱪᱮᱫ ᱞᱮᱠᱟ ᱟᱨ ᱟᱞᱮ ᱥᱮᱫ ᱚᱱᱟ ᱠᱚᱜᱤᱞᱟᱝ ᱪᱟᱥᱵᱟᱥ ᱵᱤᱥᱚᱭ ᱛᱮ᱾ ᱡᱩᱫᱤ ᱚᱱᱟ ᱪᱟᱥᱵᱟᱥ ᱵᱤᱥᱚᱭ ᱛᱮ ᱡᱩᱫᱤ ᱚᱱᱟ ᱵᱟᱫ ᱠᱟᱛᱮ ᱡᱩᱫᱤ ᱱᱚᱣᱟ ᱚᱱᱟ ᱟᱛᱩ ᱴᱚᱞᱟ ᱨᱮᱱᱟᱜ ᱡᱟᱦᱟᱸ ᱠᱤᱨᱤᱧ ᱟᱠᱷᱨᱤᱧ ᱵᱮᱯᱟᱨ ᱠᱚ ᱱᱤᱭᱮ ᱡᱩᱫᱤ ᱞᱟᱝ ᱜᱟᱢᱟᱨᱟᱣ ᱠᱮᱭᱟ ᱛᱚ ᱵᱟᱝ ᱱᱟᱯᱟᱭ ᱠᱚᱜᱼᱟ?
ᱚ᱾
ᱚ, ᱴᱷᱤᱠ ᱜᱮᱭᱟ ᱢᱟ ᱚᱱᱟ ᱦᱚᱸ ᱦᱮᱸ ᱛᱚ ᱪᱚ ᱴᱷᱤᱠ ᱜᱮᱭᱟ᱾ ᱛᱳ ᱚᱱᱟ ᱟᱯᱮᱭᱟᱜ ᱡᱟᱦᱟᱸ ᱟᱛᱩ ᱢᱮᱱᱟᱜ ᱠᱟᱜ ᱛᱟᱯᱮᱭᱟ ᱛᱚ ᱟᱯᱮᱭᱟᱜ ᱟᱛᱳ ᱫᱚ ᱛᱤᱱᱟᱹᱜ ᱢᱟᱲᱟᱝ ᱜᱮᱛᱮ? ᱛᱤᱱᱟᱹᱜ ᱢᱟᱨᱟᱝ ᱵᱚᱞ
ᱛᱚ ᱟᱞᱮ ᱫᱚ
ᱛᱚ ᱟᱞᱮ ᱫᱚ
ᱟᱹᱰᱤ ᱫᱚ ᱵᱟᱞᱮ ᱥᱟᱺᱜᱤᱧᱟ ᱵᱟᱞᱮ ᱟᱹᱭᱟᱹᱨ ᱵᱟᱞᱮ ᱵᱟᱞᱮ ᱞᱟᱹᱴᱩᱣᱟ᱾ ᱢᱟᱱᱮ
ᱢᱟᱱᱮ ᱢᱚᱴᱟᱢᱩᱴᱤ ᱵᱤᱥ ᱜᱷᱟᱨᱚᱸᱡᱽ ᱢᱮᱱᱟᱜ ᱞᱮᱭᱟ ᱟᱞᱮ ᱫᱚ, ᱟᱪᱪᱷᱟ ᱟᱪᱪᱷᱟ ᱟᱪᱷᱟ᱾
ᱟᱨ ᱟᱯᱮ ᱫᱚ?
ᱟᱨ ᱟᱯᱮ ᱫᱚ? ᱟᱞᱮ ᱦᱚᱸ ᱢᱚᱴᱟᱢᱩᱴᱤ ᱟᱹᱰᱤ ᱨᱟᱹᱥᱤ ᱠᱩᱞᱤ ᱠᱟᱱ ᱛᱟᱞᱮ ᱜᱮᱭᱟ ᱢᱤᱱᱤᱢᱟᱢ ᱟᱞᱮᱭᱟᱜ ᱟᱛᱩ ᱨᱮ ᱢᱟᱱᱚᱢᱮ ᱟᱹᱰᱤ ᱥᱟᱸᱜᱮ ᱢᱚᱴᱟᱢᱩᱴᱤ ᱢᱚᱱᱮᱢᱮ ᱮᱠᱥᱚ ᱟᱥᱤᱴᱤ ᱜᱟᱱ ᱚᱲᱟᱜ ᱫᱩᱣᱟᱹᱨ ᱠᱚ ᱢᱮᱱᱟᱜ ᱠᱟᱫᱟ ᱛᱚ ᱟᱹᱰᱤ ᱨᱟᱹᱥᱤ ᱠᱩᱞᱦᱤ ᱜᱤ ᱢᱮᱱᱟᱜ ᱠᱟᱜ ᱛᱟᱞᱮᱭᱟ᱾
ᱟᱪᱪᱷᱟ ᱟᱪᱷᱟ᱾
ᱛᱩᱟᱯᱷ ᱟᱯᱮᱭᱟᱜ ᱟᱹᱛᱩ ᱠᱷᱚᱱᱟᱜ ᱡᱟᱦᱟᱸ ᱚᱝᱠᱟ ᱵᱟᱡᱟᱨ ᱠᱚᱫᱚ ᱛᱤᱱᱟᱹᱜ ᱥᱟᱺᱜᱤᱧ ᱨᱮ ᱢᱮᱱᱟᱜᱼᱟ ᱚᱱᱠᱟ ᱡᱮᱢᱚᱱ ᱦᱟᱴ ᱠᱚ ᱡᱟᱦᱟᱸ ᱦᱩᱭᱩᱜ ᱫᱚ ᱵᱟᱡᱟᱨ ᱠᱩ? ᱠᱤᱨᱤᱧ ᱟᱠᱷᱨᱤᱧ ᱞᱟᱹᱜᱤᱫ ᱛᱮ᱾
ᱟᱹᱰᱤ ᱫᱚ ᱵᱟᱝᱥ
ᱟᱹᱰᱤ ᱫᱚ ᱵᱟᱝ ᱥᱟᱺᱜᱤᱧᱟ ᱚᱱᱟ ᱫᱩᱭ ᱠᱤᱞᱳᱢᱤᱴᱟᱨ ᱜᱟᱱ᱾ ᱥᱟᱺᱜᱤᱧ ᱢᱮᱱᱟᱜᱼᱟ, ᱫᱩ ᱠᱤᱞᱳᱢᱤᱴᱟᱨ ᱛᱟᱦᱚᱞᱮ ᱵᱮᱥᱤ ᱫᱚ ᱵᱟᱝ ᱥᱟᱺᱜᱤᱧ ᱟ ᱦᱮᱸ ᱵᱟᱝ?
ᱵᱟᱥᱤ ᱫᱚ ᱵᱟᱝ ᱥᱟᱺᱜᱤᱧᱟ, ᱟᱨ ᱟᱯᱮᱭᱟᱜ ᱫᱚ?
ᱦᱮᱸ ᱨᱮᱦᱚ ᱟᱯᱮᱭᱟᱜ ᱫᱚ? ᱦᱮᱸ ᱟᱞᱮᱭᱟᱜ ᱦᱚᱸ ᱢᱚᱴᱟᱢᱩᱴᱤ ᱟᱞᱮᱭᱟᱜ ᱦᱚᱸ ᱢᱚᱴᱟᱢᱩᱴᱤ ᱚᱱᱠᱟ ᱜᱮ ᱦᱩᱭᱩᱜᱼᱟ ᱢᱚᱴᱟᱢᱩᱴᱤ ᱪᱟᱨ ᱠᱤᱞᱳᱢᱤᱴᱟᱨ᱾ ᱛᱤᱱ ᱠᱤᱞᱳᱢᱤᱴᱟᱨ ᱱᱚᱝᱠᱟ ᱜᱮ ᱵᱮᱥᱤ ᱫᱚ ᱵᱟᱝ ᱥᱟᱹᱜᱤᱧᱟ ᱪᱟᱨ ᱠᱤᱞᱳ ᱛᱤᱱ ᱠᱤᱞᱳᱢᱤᱴᱟᱨ ᱟᱱ ᱵᱩᱡᱷᱟᱣ ᱠᱟᱢᱤ ᱥᱟᱹᱜᱤᱧ ᱦᱩᱭᱩᱜᱼᱟ। ᱟᱪᱪᱷᱟ, ᱛᱚ ᱚᱱᱟ ᱡᱟᱦᱟᱸ ᱼᱼ ᱵᱟᱡᱟᱨ ᱠᱚ ᱢᱮᱱᱟᱜ ᱟᱠᱟᱫ ᱫᱚ ᱚᱱᱟ ᱵᱟᱡᱟᱨ ᱨᱮᱫᱚ ᱚᱱᱠᱟ ᱵᱮᱥᱤ ᱥᱟᱱᱛᱟᱲᱟᱜ ᱫᱚᱠᱟᱱ ᱜᱮ ᱢᱮᱱᱟᱜᱼᱟ, ᱥᱮ ᱚᱱᱠᱟ ᱼᱼ ᱮᱴᱟᱜ ᱡᱟᱹᱛᱤ ᱠᱚᱣᱟᱜ ᱢᱟᱱᱮ ᱡᱟᱹᱥᱛᱤ ᱫᱚ ᱫᱚᱠᱟᱱ ᱠᱚᱫᱚ ᱢᱮᱱᱟᱜ ᱟᱠᱟᱫᱟ।
ᱟᱵᱚ ᱥᱟᱱᱛᱟᱲ ᱼᱼ ᱠᱚᱣᱟᱜ ᱫᱚ ᱠᱚᱢ ᱜᱮᱭᱟ ᱮᱠᱫᱚᱢ ᱟᱹᱰᱤ ᱞᱟᱛᱟᱨ ᱨᱮ ᱢᱮᱱᱟᱜ ᱠᱚᱣᱟ᱾ ᱟᱨ ᱼᱼ ᱪᱮᱛᱟᱱ ᱫᱚ ᱢᱮᱱᱟᱜ ᱠᱚᱣᱟ ᱟᱞᱮᱥᱮᱫ ᱫᱚ ᱱᱩᱠᱩ ᱢᱮᱪᱚᱜ ᱡᱟᱦᱟᱸ ᱫᱚ ᱵᱚᱲᱚ ᱵᱚᱭᱦᱟ ᱠᱚ ᱱᱩᱠᱩᱣᱟᱜ ᱫᱚᱠᱟᱱ ᱜᱮ ᱰᱷᱮᱨ ᱢᱮᱱᱟᱜᱼᱟ᱾
ᱠᱚᱣᱟᱜ ᱫᱚᱠᱟᱱ ᱜᱮ ᱰᱷᱮᱨ ᱢᱮᱱᱟᱜᱼᱟ ᱚᱸᱰᱮ। ᱚ ᱡᱟᱹᱥᱛᱤ ᱠᱟᱭᱛᱮ
ᱟᱨ ᱡᱟᱹᱥᱛᱤ ᱠᱟᱭᱛᱮ ᱩᱱᱠᱩᱣᱟᱜ ᱟᱨ ᱤᱱᱟᱹ ᱠᱟᱛᱮ ᱮᱴᱟᱜ ᱡᱟᱹᱛ ᱢᱮᱱᱟᱜ
ᱠᱟᱛᱮᱜ ᱮᱴᱟᱜ ᱡᱟᱹᱛ ᱢᱮᱱᱟᱜ ᱠᱚᱣᱟ ᱢᱤᱫ ᱵᱟᱨ, ᱟᱪᱪᱷᱟ ᱟᱪᱪᱷᱟ᱾
ᱦᱩᱸ ᱟᱨ ᱟᱯᱮ ᱥᱮᱫ ᱫᱚ?
ᱟᱯᱮᱥᱮᱫ ᱫᱚ? ᱦᱮᱸ ᱟᱞᱮᱥᱮᱫ ᱦᱚᱸ ᱚᱱᱠ ᱜᱮ ᱡᱟᱦᱟᱸ ᱫᱚ ᱢᱟᱱᱮ ᱟᱵᱚ ᱥᱟᱱᱛᱟᱲ ᱫᱚ ᱦᱟᱸᱜ ᱚᱱᱠᱟ ᱵᱷᱟᱵᱛᱮ ᱫᱚᱠᱟᱱ ᱠᱚᱫᱚ ᱵᱟᱝ ᱧᱮᱞ ᱟᱠᱟᱱᱟ᱾ ᱛᱚ ᱢᱤᱫ ᱵᱟᱨᱭᱟ ᱫᱚ ᱢᱮᱱᱟᱜ ᱟᱠᱟᱫᱟ ᱥᱟᱱᱛᱟᱲ ᱫᱚ ᱵᱮᱥᱤᱨ ᱵᱷᱟᱜ ᱜᱮ ᱮᱴᱟᱜ ᱪᱷᱟᱹᱛᱤᱠ ᱠᱚᱣᱟᱜ ᱚᱱᱠᱟ ᱫᱚᱠᱟᱱ ᱠᱚ ᱢᱮᱱᱟᱜ ᱟᱠᱟᱫᱟ᱾ ᱟᱹᱰᱤ ᱨᱚᱠᱚᱢᱟᱜ ᱫᱚᱠᱟᱱ ᱢᱮᱱᱟᱜ ᱟᱠᱟᱫᱟ᱾ ᱟᱪᱪᱷᱟ ᱟᱪᱪᱷᱟ ᱛᱚ ᱟᱯᱮᱭᱟᱜ ᱡᱟᱦᱟᱸ ᱼᱼ ᱛᱚ ᱚᱱᱟ ᱡᱟᱦᱟᱸ ᱵᱟᱡᱟᱨ ᱨᱮ ᱡᱟᱦᱟᱸ ᱢᱮᱱᱟᱜ ᱛᱟᱯᱮ ᱫᱚ ᱚᱸᱰᱮ ᱫᱚ ᱪᱮᱫ ᱠᱚ ᱡᱟᱹᱥᱛᱤ ᱠᱟᱭᱛᱮ ᱧᱟᱢᱚᱜᱼᱟ ᱪᱮᱫ? ᱪᱮᱫ ᱫᱚᱠᱟᱱ ᱠᱚ ᱡᱟᱹᱥᱛᱤ ᱠᱟᱭᱛᱮ ᱢᱮᱱᱟᱜ ᱠᱟᱫᱟ? ᱛᱚ ᱥᱟᱱᱟᱢ ᱞᱮᱠᱟᱱᱟᱜ ᱡᱟ ᱡᱤᱱᱤᱥ ᱚᱸᱰᱮ ᱱᱟᱜᱯᱮ ᱚᱸᱰᱮ ᱡᱤᱱᱤᱥ ᱠᱚ ᱧᱟᱢᱚᱜ ᱟᱥᱮ ᱵᱟᱝᱟ? ᱡᱟᱦᱟᱸ ᱟᱱᱟᱡ ᱠᱚᱠᱚ ᱧᱟᱢᱚᱜ ᱟᱥᱮ ᱵᱟᱝ ᱥᱮ ᱥᱮ ᱮᱴᱟᱜ ᱟᱨᱚ ᱵᱟᱡᱟᱨ ᱥᱮᱫ ᱪᱟᱞᱟᱣ ᱦᱩᱭᱩᱜᱼᱟ᱾
ᱚᱻ ᱱᱚᱸᱰᱮ ᱚᱠᱟᱴᱟᱜ ᱟᱞᱮ ᱥᱩᱨ ᱢᱮᱱᱟᱜ ᱵᱟᱡᱟᱨ ᱚᱸᱰᱮ ᱫᱚ ᱼᱼ
ᱥᱩᱨ ᱨᱮ ᱢᱮᱱᱟᱜ ᱵᱟᱡᱟᱨ ᱚᱸᱰᱮ ᱫᱚ ᱱᱤᱛᱚᱜ ᱫᱚ ᱡᱚᱛᱚ ᱜᱮ ᱧᱟᱢᱚᱜ ᱠᱟᱱᱟ ᱱᱚᱣᱟ ᱜᱟᱹᱰᱤ ᱠᱚᱦᱚᱸ ᱧᱟᱢᱚᱜ ᱼᱼ ᱟᱨ ᱜᱟᱹᱰᱤᱢ ᱦᱟᱛᱟᱣ ᱫᱟᱲᱮᱭᱟᱜᱼᱟ ᱴᱨᱟᱠᱴᱚᱨ ᱜᱟᱹᱰᱤ ᱠᱚᱦᱚᱸ ᱧᱟᱢᱚᱜ ᱠᱟᱱᱟ᱾ ᱤᱱᱟᱹ ᱠᱟᱛᱮ ᱵᱟᱠᱤ ᱥᱟᱨᱮᱜᱼᱟ ᱪᱟ ᱡᱟᱦᱟᱸ ᱛᱤᱱᱟᱹᱜ ᱜᱮ ᱠᱤᱪᱨᱤᱡ ᱠᱚ ᱡᱚᱛᱚ ᱜᱮ ᱢᱮᱱᱟᱜᱼᱟ ᱱᱮᱛᱟᱨ ᱫᱚ ᱱᱚᱸᱰᱮ। ᱱᱟ ᱵᱟᱡᱟᱨ ᱦᱚᱸ ᱢᱚᱸᱡᱽ ᱜᱮ ᱦᱩᱭᱩᱜ ᱠᱟᱱᱟ᱾ ᱟᱪᱪᱷᱟ ᱟᱪᱪᱷᱟ ᱟᱪᱪᱷᱟ ᱨᱟᱱ ᱢᱩᱨᱜᱟᱹᱱ ᱠᱚ ᱨᱮᱭᱟᱜ ᱼᱼ
ᱦᱮᱸ ᱨᱟᱱ ᱢᱩᱨᱜᱟᱹᱱ ᱠᱚ ᱨᱮᱭᱟᱜ ᱦᱚᱸ ᱼᱼ
ᱦᱮᱸ ᱨᱟᱱ ᱢᱩᱨᱜᱟᱹᱱ ᱠᱚ ᱨᱮᱭᱟᱜ ᱦᱚᱸ ᱦᱚᱥᱯᱤᱴᱟᱞ ᱠᱚ ᱥᱩᱨᱜᱮ ᱢᱮᱱᱟᱜᱼᱟ ᱟᱞᱮ ᱥᱩᱨ ᱨᱮ᱾ᱟᱪᱪᱷᱟ ᱟᱪᱪᱷᱟ ᱟᱪᱪᱷᱟ᱾ ᱟᱨ ᱚᱸᱰᱮ ᱼᱼ ᱚᱸᱰᱮ ᱦᱚᱸ ᱵᱟᱡᱟᱨ ᱵᱷᱤᱛᱨᱤ ᱨᱮᱦᱚᱸ ᱯᱷᱟᱨᱢᱟᱥᱤ ᱠᱚ ᱢᱮᱱᱟᱜᱼᱟ ᱟᱹᱰᱤ ᱜᱟᱱ᱾ ᱟᱪᱪᱷᱟ ᱟᱪᱪᱷᱟ ᱟᱪᱪᱷᱟ ᱾ ᱦᱮᱸ ᱡᱚᱛᱚ ᱨᱚᱠᱚᱢᱟᱜ ᱡᱚᱛᱚ ᱨᱚᱠᱚᱢᱟᱜ ᱜᱮ ᱢᱮᱱᱟᱜ ᱠᱚᱫᱟ ᱡᱮᱢᱚᱱ ᱨᱟᱱ ᱢᱩᱨᱜᱟᱹᱱ ᱛᱟᱨᱯᱚᱨᱮ ᱡᱮᱢᱚᱱ ᱼᱼ ᱚᱱᱞᱟᱭᱤᱱ ᱫᱚᱠᱟᱱ ᱱᱤᱛᱚᱜ ᱡᱟᱦᱟᱸ ᱰᱤᱡᱤᱴᱟᱞ ᱡᱩᱜᱽ ᱠᱟᱱᱟ ᱥᱮ ᱮᱭᱟᱭ ᱡᱩᱜᱽ ᱠᱟᱱᱟ᱾ ᱡᱮᱢᱚᱱ ᱢᱤᱫᱴᱟᱝ ᱚᱱᱞᱟᱭᱤᱱ ᱯᱷᱨᱚᱢ ᱠᱷᱮᱛᱨᱮ ᱨᱮ ᱡᱮ ᱼᱼ ᱮ ᱟᱨ ᱠᱚᱢᱯᱤᱭᱩᱴᱟᱨ ᱫᱚᱠᱟᱱ, ᱫᱚᱠᱟᱱ ᱪᱟᱞᱟᱣ ᱠᱟᱛᱮᱜ ᱡᱟᱦᱟᱱᱟᱜ ᱢᱤᱫᱴᱟᱝ ᱠᱚᱨᱟᱣ ᱠᱮᱫᱟᱢ᱾ ᱥᱮ ᱛᱟᱯᱚᱨᱮ ᱥᱚᱵᱡᱤ ᱠᱚ ᱫᱚᱠᱟᱱ ᱠᱚᱨᱮ ᱥᱚᱵᱡᱤ ᱠᱚ ᱡᱟᱦᱟᱸ ᱩᱛᱩ ᱟᱱᱟᱡ ᱠᱚ ᱨᱮᱭᱟᱜ ᱦᱟᱸᱜ ᱫᱚᱠᱟᱱ ᱥᱟᱥ ᱼᱼ ᱢᱚᱥᱞᱟ ᱠᱚ ᱫᱚᱠᱟᱱ ᱡᱚᱛᱚ ᱫᱚᱠᱟᱱ ᱜᱮ ᱢᱮᱱᱟᱜ ᱟᱠᱟᱫᱟ ᱦᱮᱸ ᱥᱮ ᱵᱟᱝ᱾
ᱡᱷᱚᱛᱚ ᱫᱚᱠᱟᱱ ᱜᱮ ᱦᱮᱱᱟᱜ ᱠᱟᱜ ᱟᱭ᱾
ᱦᱮᱸ ᱡᱚᱛᱚ ᱫᱚᱠᱟᱱ ᱜᱮ ᱦᱮᱱᱟᱜ ᱠᱟᱫᱟᱭ᱾ ᱟᱪᱪᱷᱟ ᱟᱪᱪᱷᱟ ᱛᱚ ᱚᱱᱟ ᱡᱟᱦᱟᱸ ᱼᱼ ᱟᱯᱮᱭᱟᱜ ᱡᱟᱦᱟᱸ ᱢᱟᱱᱮ ᱟᱯᱮ ᱥᱮᱫ ᱜᱮ ᱦᱮᱸ ᱪᱮᱫ ᱮᱢ ᱞᱟᱹᱭ ᱠᱮᱫᱼᱟ?
ᱟᱯᱮ ᱥᱮᱱᱟᱜ ᱫᱚᱠᱟᱱ ᱨᱮᱜᱤ ᱪᱮᱫ ᱠᱚ ᱧᱟᱢᱚᱜ ᱠᱟᱱᱟ ᱪᱮᱫ ᱠᱚᱫᱚ ᱵᱟᱝ
ᱠᱟᱱᱟ ᱪᱮᱫ ᱠᱚᱫᱚ ᱵᱟᱝ, ᱦᱳᱭ ᱟᱞᱮ ᱥᱮᱱᱟᱜ ᱫᱚᱠᱟᱱ ᱠᱚᱦᱚᱸ ᱡᱟᱦᱟᱸ ᱫᱚ ᱧᱮᱞ ᱞᱮᱠᱷᱟᱱ ᱫᱚ ᱡᱟᱦᱟᱸ ᱫᱚ ᱢᱟᱱᱮ ᱟᱵᱚᱣᱟᱜ ᱥᱟᱱᱛᱟᱲᱟᱜ ᱦᱚᱸ ᱡᱟᱦᱟᱸ ᱢᱤᱫ ᱵᱟᱨ ᱫᱚᱠᱟᱱ ᱠᱚ ᱠᱷᱩᱞᱟᱹᱣ ᱠᱟᱫᱟ ᱚᱱᱟ ᱠᱚᱦᱚᱸ ᱢᱟᱱᱮ ᱡᱟᱦᱟᱸ ᱫᱚ ᱯᱟᱧ ᱯᱟᱹᱧᱪᱤ ᱥᱟᱹᱲᱤ ᱯᱟᱹᱧᱪᱤ ᱫᱷᱩᱛᱤ ᱠᱚᱦᱚᱸ ᱧᱟᱢᱚᱜ ᱜᱮᱭᱟ ᱥᱟᱱᱛᱟᱲ ᱠᱚ ᱫᱚᱠᱟᱱ ᱠᱚ ᱠᱷᱩᱞᱟᱹᱣ ᱟᱠᱟᱫᱟ᱾ ᱛᱚ ᱟᱨ ᱼᱼ ᱮᱴᱟᱜ ᱡᱟᱹᱛᱤ ᱠᱚᱣᱟᱜ ᱡᱟᱦᱟᱸ ᱫᱚᱠᱟᱱ ᱠᱚ ᱢᱮᱱᱟᱜᱼᱟ ᱚᱱᱟ ᱫᱚᱠᱟᱱ ᱠᱚᱨᱮ ᱦᱚᱸ ᱡᱟᱦᱟᱸ ᱫᱚ ᱦᱩᱭᱩᱜ ᱠᱟᱱᱟ ᱼᱼ ᱨᱟᱱ ᱢᱩᱨᱜᱟᱹᱱ ᱡᱟᱦᱟᱸᱟᱭ ᱰᱟᱠᱛᱟᱨ ᱠᱚ ᱰᱟᱠᱛᱟᱨ ᱚᱲᱟᱜ ᱦᱚᱸ ᱰᱟᱠᱛᱟᱨ ᱦᱚᱥᱯᱤᱴᱟᱞ ᱠᱚᱦᱚᱸ ᱢᱮᱱᱟᱜ ᱟᱠᱟᱫᱟ᱾ ᱛᱚ ᱚᱱᱟ ᱥᱟᱶᱛᱮ ᱦᱚᱸ ᱜᱟᱹᱰᱤ ᱢᱚᱴᱚᱨ ᱼᱼ ᱠᱚᱦᱚᱸ ᱧᱟᱢᱚᱜ ᱠᱟᱱᱟ ᱚᱱᱟ ᱥᱟᱶᱛᱮ ᱥᱟᱥᱟᱝ ᱢᱚᱥᱞᱟ ᱥᱚᱵᱽᱡᱤ ᱟᱱᱟᱡᱽ ᱠᱚ ᱡᱟᱦᱟᱸ ᱧᱟᱢᱚᱜᱼᱟ ᱚᱱᱟ ᱠᱚᱦᱚᱸ ᱡᱚᱛᱚ ᱜᱮ ᱧᱟᱢᱚᱜ ᱠᱟᱱᱟ ᱧᱟᱢ ᱫᱚ᱾ ᱛᱚ ᱚᱱᱠᱟ ᱞᱟᱹᱴᱩ ᱧᱚᱜ ᱵᱟᱡᱟᱨ ᱵᱚᱞᱛᱮ ᱡᱮᱢᱚᱱ ᱵᱟᱯᱞᱟ ᱠᱷᱮᱛᱨᱮ ᱨᱮ᱾ ᱥᱮ ᱢᱤᱫᱴᱟᱝ ᱵᱷᱳᱡᱽ ᱠᱷᱮᱛᱨᱮ ᱨᱮ ᱡᱟᱦᱟᱱᱟᱜ ᱵᱷᱟᱸᱰᱟᱱ ᱵᱷᱳᱡᱽ ᱥᱮ ᱡᱟᱦᱟᱱᱟᱜ ᱵᱷᱳᱡᱽ ᱠᱷᱮᱛᱨᱮ ᱨᱮᱜᱮ ᱥᱚᱢᱚᱭ ᱫᱚ ᱠᱤᱱᱛᱩ ᱢᱤᱫᱴᱟᱝ ᱼᱼ ᱞᱟᱹᱴᱩ ᱧᱚᱜ ᱵᱟᱡᱟᱨ ᱥᱮᱫ ᱪᱟᱞᱟᱜ ᱦᱩᱭᱩᱜᱼᱟ ᱡᱮᱢᱚᱱ ᱥᱟᱺᱜᱤᱧᱚᱜ ᱠᱟᱹᱴᱤᱡ ᱪᱟᱞᱟᱜ ᱦᱩᱭᱩᱜ ᱛᱟᱞᱮᱭᱟ ᱢᱚᱴᱟᱢᱩᱴᱤ ᱫᱚᱥ ᱯᱚᱱᱨᱚ ᱫᱚᱥ ᱯᱚᱱᱮᱨᱚ ᱠᱤᱞᱳᱢᱤᱴᱟᱨ ᱜᱟᱱ
ᱟᱪᱪᱷᱟ
ᱟᱪᱪᱷᱟ ᱦᱳᱭ ᱦᱳᱭ ᱟᱞᱮ ᱫᱚ ᱚᱱᱠᱟ ᱫᱚ ᱵᱟᱝ ᱟᱞᱮ ᱫᱚ ᱥᱩᱨ ᱨᱮᱜᱮ ᱢᱮᱱᱟᱜ-ᱟ ᱚᱸᱰᱮᱜᱮ ᱡᱚᱛᱚ ᱞᱮ ᱡᱚᱛᱚ ᱱᱟᱸᱜ ᱧᱟᱢ ᱪᱟᱵᱟᱜᱼᱟ ᱟᱞᱮ ᱴᱷᱮᱱ ᱫᱚ ᱟᱪᱪᱷᱟ ᱟᱪᱪᱷᱟ ᱛᱚ ᱟᱯᱮ ᱟᱹᱛᱩ ᱟᱯᱮ ᱟᱹᱛᱩ ᱨᱮ ᱡᱟᱦᱟᱸ ᱠᱚ ᱚᱱᱮ ᱪᱟᱥ ᱛᱟᱦᱮᱱᱟ ᱛᱟᱦᱚᱞᱮ ᱟᱯᱮ ᱚᱸᱱᱮ ᱡᱟᱦᱟᱱᱟᱜ ᱚᱱᱠᱟ ᱦᱟᱴ ᱠᱚ ᱚᱸᱵᱮ ᱵᱟᱡᱟᱨ ᱨᱮ ᱦᱩᱭᱩᱜ ᱛᱟᱦᱮᱱᱟ ᱥᱮ ᱵᱟᱝ ᱟᱯᱮ ᱟᱛ ᱟᱯᱮ ᱟᱹᱛᱩ ᱠᱷᱚᱱᱟᱜ ᱚᱸᱰᱮ ᱯᱮ ᱤᱫᱤ ᱛᱟᱦᱮᱱᱟ ᱥᱮ ᱵᱟᱝ ᱟᱯᱮ ᱟᱹᱛᱩ ᱠᱩ ᱡᱟᱦᱟᱱ ᱥᱚᱵᱽᱡᱤ ᱠᱩ ᱥᱮ ᱡᱟᱦᱟᱱᱟᱜ ᱚᱱᱠᱟ ᱟᱱᱟᱡ ᱠᱚᱯᱮ ᱨᱚᱦᱚᱭ ᱛᱟᱦᱮᱱᱟ ᱛᱚ ᱚᱱᱟ ᱠᱚᱯᱮ ᱤᱫᱤ ᱛᱟᱦᱮᱱᱟ ᱥᱮ ᱵᱟᱝ ᱚᱱᱟ ᱟᱹᱛᱩ ᱚᱱᱟ ᱵᱟᱡᱟᱨ ᱛᱮ ᱟᱨ ᱤᱫᱤ ᱜᱮᱭᱟᱞᱮ ᱡᱷᱚᱛᱚ ᱠᱚᱜᱮᱞᱮ ᱡᱚᱛᱚ ᱞᱮ ᱤᱫᱤᱭᱟ ᱟᱞᱮ ᱥᱮᱫ ᱫᱚ ᱪᱟᱥᱵᱟᱥ ᱠᱚ ᱢᱚᱡᱽ ᱜᱮ ᱦᱩᱭᱩᱜᱼᱟ ᱱᱤᱛᱚᱜ ᱢᱟ ᱱᱚᱜᱼᱚᱭ ᱯᱟᱴ ᱯᱟᱴᱟ ᱠᱚᱞᱮ ᱪᱟᱥ ᱟᱠᱟᱫᱟ ᱟᱨ ᱱᱚᱣᱟ ᱯᱟᱴᱟ ᱠᱚ ᱚᱱᱟ ᱦᱟᱴ ᱨᱮᱜᱮ ᱞᱮ ᱤᱫᱤᱭᱟ ᱟᱨ ᱚᱱᱟ ᱥᱟᱶᱛᱮ ᱱᱤᱛᱚᱜ ᱢᱟᱦᱟᱸᱜ ᱟᱨᱚ ᱜᱩᱣᱟᱹ ᱢᱮᱱᱟᱜ-ᱟ ᱟᱞᱮᱥᱮᱫ ᱫᱚ ᱜᱩᱣᱟᱹ ᱵᱟᱹᱲᱛᱤ ᱢᱮᱱᱟᱜ-ᱟ ᱜᱩᱣᱟᱹ ᱞᱮ ᱵᱟᱜᱟᱱᱟ ᱟᱪᱪᱷᱟ ᱟᱪᱪᱷᱟ ᱟᱪᱪᱷᱟ ᱟᱨ ᱚᱸᱰᱮ ᱜᱮ ᱚᱸᱰᱮ ᱜᱮᱞᱮ ᱟᱹᱠᱷᱨᱤᱧᱟ ᱯᱟᱹᱭᱠᱟᱹᱨ ᱠᱚ ᱦᱤᱡᱩᱜ-ᱟ ᱞᱟᱹᱴᱩ ᱞᱟᱹᱴᱩ ᱵᱟᱨᱦᱮ ᱠᱷᱚᱱ ᱟᱪᱪᱷᱟ ᱟᱪᱪᱷᱟ
ᱡᱚᱛᱚ ᱞᱮᱠᱟᱱᱟᱜ ᱪᱟᱥ-ᱵᱟᱥ ᱨᱮᱭᱟᱜ ᱟᱹᱠᱷᱨᱤᱧ ᱚᱸᱰᱮ ᱜᱮ ᱦᱩᱭᱩᱜ ᱠᱟᱱᱟ ᱟᱲᱟᱜ ᱥᱟᱠᱟᱢ ᱠᱚ ᱮᱦᱚᱵᱽ ᱠᱟᱛᱮᱫ ᱟᱨ ᱱᱚᱣᱟ ᱛᱩᱲᱤ ᱛᱤᱞᱢᱤᱧ ᱠᱚᱦᱚᱸ ᱡᱚᱛᱚ ᱨᱚᱠᱚᱢᱟᱜ ᱜᱮ ᱧᱟᱢᱚᱜ ᱠᱟᱱᱟ ᱟᱲᱟᱜ ᱟᱲᱟᱜ ᱥᱟᱠᱟᱢ ᱠᱚ ᱮᱦᱚᱵᱽ ᱠᱟᱛᱮ, ᱫᱟᱹᱛᱟᱹᱱᱤ ᱠᱚ ᱮᱦᱚᱵᱽ ᱠᱟᱛᱮ, ᱯᱟᱛᱲᱟ ᱠᱚ ᱮᱦᱚᱵᱽ ᱠᱟᱛᱮ ᱡᱚᱛᱚ ᱜᱮ ᱦᱮᱸ ᱵᱟᱝ ᱦᱮᱸ ᱛᱚ ᱟᱞᱮ ᱥᱮᱫ ᱫᱚ ᱦᱟᱸᱜ ᱱᱚᱜᱼᱚ ᱱᱚᱣᱟ ᱫᱟᱹᱛᱟᱹᱱᱤ ᱟᱨ ᱯᱟᱛᱲᱟ ᱠᱚᱫᱚ ᱵᱟᱠᱚ ᱟᱹᱠᱷᱨᱤᱧᱟ ᱚ ᱟᱪᱷᱟ ᱟᱪᱪᱷᱟ ᱟᱪᱪᱷᱟ ᱛᱚ ᱦᱮᱸ ᱠᱤᱪᱷᱩ ᱠᱤᱪᱷᱩ ᱡᱟᱭᱜᱟ ᱠᱚᱨᱮ ᱧᱮᱞ ᱦᱩᱭ ᱠᱟᱱᱟ ᱥᱮ ᱵᱟᱡᱟᱨ ᱠᱚᱨᱮ ᱧᱮᱞ ᱦᱩᱭ ᱠᱟᱱ ᱜᱮᱭᱟ ᱛᱚ ᱡᱮᱢᱚᱱ ᱦᱮᱸ ᱡᱮᱢᱚᱱ ᱫᱟᱹᱛᱟᱹᱱᱤ ᱠᱷᱚᱱ ᱥᱴᱟᱨᱴ ᱠᱟᱛᱮᱫ ᱫᱟᱹᱛᱟᱹᱱᱤ ᱠᱷᱚᱱ ᱯᱟᱛᱲᱟ ᱠᱷᱚᱱ ᱯᱷᱩᱲᱩᱜ ᱠᱷᱚᱱ ᱟᱲᱟᱜ ᱠᱷᱚᱱᱟᱜ ᱨᱚᱠᱚᱡ ᱡᱟᱦᱟᱸ ᱛᱤᱱᱟᱹᱜ ᱢᱟᱱᱮ ᱡᱟᱦᱟᱸ ᱛᱤᱱᱟᱹᱜ ᱢᱟᱱᱮ ᱮᱛᱚᱦᱚᱵᱽ ᱠᱷᱚᱱᱟᱜ ᱡᱚᱛᱚ ᱨᱚᱠᱚᱢ ᱡᱚᱛᱚ ᱨᱚᱠᱚᱢ ᱥᱟᱢᱟᱥ ᱥᱮ ᱡᱚᱛᱚ ᱨᱚᱠᱚᱢ ᱟᱱᱟᱡ ᱠᱚᱜᱮ ᱠᱚ ᱟᱹᱠᱷᱨᱤᱧ ᱛᱟᱦᱮᱸᱱᱟ ᱛᱚ ᱟᱞᱮᱥᱮᱫ ᱦᱚᱸ ᱚᱱᱠᱟ ᱫᱚ ᱵᱟᱹᱱᱩᱜ ᱟᱠᱟᱫᱟ ᱦᱟᱸᱜ ᱡᱮᱢᱚᱱ ᱯᱟᱛᱲᱟ ᱥᱮ ᱯᱷᱩᱲᱩ ᱥᱮ ᱫᱟᱹᱛᱟᱹᱱᱤ ᱚᱱᱟ ᱠᱚᱫᱚ ᱵᱟᱠᱚ ᱟᱹᱷᱨᱤᱧᱟ ᱛᱚ ᱠᱤᱪᱷᱩ ᱠᱤᱪᱷᱩ ᱡᱟᱭᱜᱟ ᱠᱚᱨᱮ ᱧᱮᱞ ᱦᱩᱭ ᱟᱠᱟᱱᱟ ᱛᱚ ᱱᱚᱜ-ᱱᱚᱝᱠᱟᱱᱟᱜ ᱠᱚ ᱟᱠᱷᱨᱤᱧ ᱠᱚ ᱧᱮᱞ ᱦᱩᱭ ᱟᱠᱟᱱᱟ ᱛᱚ ᱚᱱᱟᱛᱮ ᱤᱧ ᱦᱚᱸᱧ ᱠᱩᱞᱤ ᱠᱮᱫ ᱢᱮᱭᱟ ᱥᱮ ᱟᱯᱮᱭᱟᱜ ᱠᱷᱚᱡ ᱦᱚᱸ ᱱᱚᱝᱠᱟ ᱠᱚ ᱟᱹᱠᱷᱨᱤᱧᱮᱜᱼᱟ ᱦᱟᱸᱜ
ᱦᱮᱸ ᱚᱱᱟ ᱠᱩ ᱦᱩᱭᱩᱜ ᱠᱟᱱ ᱜᱮᱭᱟ ᱡᱟᱭᱜᱟ ᱡᱟᱭᱜᱟ ᱛᱮᱫᱚ ᱠᱚ ᱟᱹᱠᱷᱨᱤᱧ ᱜᱮᱭᱟ ᱢᱮᱱᱠᱷᱟᱱ ᱱᱚᱛᱮ ᱫᱚ ᱰᱷᱮᱨ ᱵᱟᱠᱚ ᱟᱹᱷᱨᱤᱧᱟ ᱟᱞᱮ ᱥᱮᱫ ᱫᱚ
ᱠᱟᱹᱧ ᱟᱞᱮ ᱥᱮᱫ ᱫᱚ ᱟᱨ ᱛᱟᱯᱚᱨᱮ ᱛᱟᱦᱚᱞᱮ ᱚᱱᱮ ᱡᱮᱢᱚᱱ ᱚᱱᱮ ᱟᱛᱩ ᱟᱛᱩ ᱠᱩ ᱦᱤᱡᱩᱜ ᱜᱮᱭᱟ ᱢᱤᱫ ᱵᱟᱨᱭᱟ ᱡᱮᱢᱚᱱ ᱡᱟᱦᱟᱱ ᱠᱚ ᱵᱮᱵᱥᱟ ᱠᱚᱠᱩ ᱦᱤᱡᱩᱜ ᱜᱮᱭᱟ ᱥᱮ ᱵᱟᱝ ᱡᱮᱢᱚᱱ ᱠᱷᱨᱤᱧ ᱟᱹᱠᱷᱨᱤᱧ ᱞᱟᱹᱜᱤᱫ ᱛᱮ ᱡᱮ ᱡᱮᱢᱚᱱ ᱴᱩᱠᱩᱡᱽ ᱪᱮᱞᱟᱝ ᱠᱚ ᱟᱹᱜᱩᱭ ᱛᱟᱦᱮᱱ ᱜᱮᱭᱟ ᱥᱮ ᱵᱟᱝ
ᱦᱟᱸ ᱦᱤᱡᱩᱜ ᱜᱮᱭᱟ
ᱦᱟᱸ ᱦᱤᱡᱩᱜ ᱜᱮᱭᱟ ᱠᱚ ᱩᱱᱠᱩ ᱵᱮᱵᱽᱥᱟ ᱠᱚᱦᱚᱸ ᱠᱚ ᱦᱤᱡᱩᱜ-ᱟ ᱴᱩᱠᱩᱡ ᱪᱮᱞᱟᱝ ᱠᱚᱠᱚ ᱟᱹᱜᱩᱭᱟ ᱟᱨ ᱚᱱᱟ ᱥᱟᱶᱛᱮ ᱱᱩᱠᱩ ᱯᱟᱹᱭᱠᱟᱹᱨ ᱠᱚᱦᱚᱸ ᱠᱚ ᱦᱤᱡᱩᱜ-ᱟ, ᱢᱮᱨᱚᱢ ᱯᱟᱹᱭᱠᱟᱹᱨ, ᱥᱤᱢ ᱯᱟᱹᱭᱠᱟᱹᱨ, ᱰᱟᱝᱨᱟ ᱯᱟᱹᱭᱠᱟᱹᱨ ᱠᱚ ᱦᱳ
ᱩᱱᱠᱩ ᱦᱚᱸ
ᱩᱱᱠᱩ ᱦᱚᱸ ᱩᱱᱠᱚ ᱠᱟᱫᱟ ᱟᱫᱚ ᱚᱱᱟ ᱠᱚᱫᱚ ᱚᱱᱟ ᱪᱮᱫ ᱞᱮᱠᱟ ᱵᱷᱟᱵ ᱛᱮᱯᱮ ᱠᱤᱨᱤᱧ ᱟᱹᱠᱷᱨᱤᱧ ᱛᱟᱦᱮᱱᱟ ᱡᱮ ᱚᱱᱠᱟ ᱠᱟᱣᱰᱤ ᱛᱮ ᱥᱮ ᱚᱱᱠᱟ ᱦᱩᱲᱩ ᱪᱟᱣᱞᱮ ᱠᱚᱛᱮ ᱯᱮ ᱚᱱᱠᱟ ᱠᱤᱨᱤᱧ ᱟᱠᱷᱨᱤᱧ ᱛᱮᱯᱮ ᱦᱳᱭᱛᱳ ᱢᱤᱫ ᱴᱮᱢ ᱦᱟᱛᱟᱣ ᱠᱮᱫᱟ ᱡᱮ ᱤᱧ ᱢᱤᱫᱴᱮᱝ ᱰᱤᱯᱪᱤᱧ ᱦᱟᱛᱟᱣ ᱠᱮᱫᱟ ᱚᱱᱟ ᱵᱚᱫᱚᱞᱛᱮ ᱤᱧ ᱫᱚ ᱠᱟᱹᱣᱰᱤ ᱮᱢ ᱦᱩᱭᱮᱱ ᱛᱤᱧᱟᱹ ᱥᱮ ᱢᱤᱫᱴᱟᱝ ᱦᱩᱲᱩ ᱦᱩᱲᱩ ᱮᱢ ᱦᱩᱭᱮᱱ ᱛᱤᱧᱟᱹ ᱠᱩᱲᱤ ᱵᱤᱥᱟᱹ ᱥᱮ ᱢᱤᱫ ᱵᱤᱥ ᱥᱮ ᱱᱚᱜᱼᱱᱚᱝᱠᱟᱱᱟᱜ ᱮᱢ ᱮᱢ ᱦᱩᱭᱩᱜᱼᱟ ᱛᱚ ᱱᱚᱜ ᱱᱚᱝᱠᱟ ᱪᱤᱫ ᱞᱮᱠᱟ ᱵᱷᱟᱵ ᱛᱮᱯᱮ ᱠᱤᱨᱤᱧ ᱟᱹᱠᱷᱨᱤᱧ ᱛᱟᱦᱮᱱᱟ᱾
ᱟᱸ ᱦᱩᱲᱩ ᱠᱚᱛᱮ ᱫᱚ ᱰᱷᱮᱨ ᱵᱟᱞᱮ ᱵᱚᱫᱚᱞᱟ ᱚᱱᱟ ᱫᱚ᱾
ᱵᱚᱫᱚᱞᱟ ᱚᱱᱟ ᱫᱚ
ᱢᱮᱱᱠᱷᱟᱱ ᱠᱟᱹᱣᱰᱤ
ᱦᱮᱸ ᱠᱟᱹᱣᱰᱤ ᱛᱤᱜᱤ, ᱢᱮᱱᱠᱷᱟᱱ ᱠᱟᱹᱣᱰᱤ ᱠᱚ ᱛᱮᱜᱮ ᱱᱚᱣᱟ ᱠᱚᱫᱚ, ᱠᱤᱨᱤᱧ ᱟᱞᱮ ᱠᱟᱹᱣᱰᱤ ᱛᱮᱜᱮ ᱵᱤᱥ ᱫᱚ ᱮᱨᱭᱟ‌ᱭ ᱤᱭᱟᱹ ᱜᱮ ᱦᱩᱭᱩᱜ ᱠᱟᱱᱟ ᱢᱟᱱᱮ ᱟᱠᱠᱷᱨᱤᱧ ᱦᱟᱹᱪᱰᱤᱧ ᱟᱠᱠᱷᱨᱤᱧ ᱦᱩᱭᱩᱜ ᱠᱟᱱᱟ ᱦᱮᱸ ᱵᱟᱝ?
ᱦᱳᱭ ᱱᱚᱣᱟ ᱦᱩᱲᱩ ᱠᱚᱛᱮ ᱵᱚ
ᱟᱨ ᱱᱚᱭᱟ ᱦᱩᱲ ᱛᱮᱢᱚᱱ ᱠᱚ ᱵᱚᱫᱚᱞ ᱫᱚ ᱞᱟᱦᱟ ᱫᱤᱱ ᱨᱮ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱵᱟᱝ ᱦᱩᱭᱩᱜ ᱛᱚ ᱱᱚᱶᱟ ᱵᱟᱫ ᱠᱟᱛᱮᱮᱫ ᱦᱚᱸ ᱮᱴᱟᱜᱠᱩ ᱡᱟᱦᱟᱸ ᱚᱱᱠᱟ ᱠᱤᱨᱤᱧ ᱟᱠᱨᱤᱧ ᱞᱟᱹᱜᱤᱫ ᱠᱚ ᱦᱤᱡᱩᱜ ᱜᱮᱭᱟ?
ᱦᱮᱸ ᱦᱤᱡᱩᱜ ᱜᱮᱭᱟ ᱠᱚ ᱦᱮᱸ᱾
ᱦᱮᱸ ᱦᱤᱡᱩᱜ ᱜᱮᱭᱟ ᱠᱚ ᱦᱮᱸ, ᱮᱴᱟᱜ ᱠᱚᱠᱚ ᱦᱤᱡᱩᱜ ᱜᱮᱭᱟ ᱟᱨ ᱩᱱᱠᱩ ᱠᱚᱦᱚᱸ ᱪᱮᱫ ᱠᱚᱪᱚᱝ ᱠᱚ ᱤᱫᱤ ᱠᱚᱣᱟ ᱰᱟᱝᱨᱟ ᱠᱚᱦᱚᱸ ᱠᱚ ᱤᱫᱤ ᱠᱚᱣᱟ ᱟᱞᱮᱥ ᱰᱟᱝᱨᱟ ᱯᱟᱹᱭᱠᱟᱹᱨ ᱦᱚᱸ ᱠᱚ ᱦᱤᱡᱩᱜᱼᱟ ᱢᱮᱨᱚᱢ ᱯᱟᱹᱭᱠᱟᱹᱨ ᱠᱚᱦᱚᱸᱠᱚ ᱦᱤᱡᱩᱜ ᱜᱮᱭᱟ ᱟᱨ ᱦᱩᱲᱩ ᱠᱚᱦᱚᱸ ᱠᱤᱨᱤᱧ ᱠᱚ ᱦᱤᱡᱩᱜ ᱜᱮᱭᱟ ᱟᱞᱮᱥᱮ, ᱟᱪᱪᱷᱟ ᱟᱪᱪᱷᱟ᱾
ᱟᱨ ᱟᱫᱚᱢ ᱠᱚᱫᱚ
ᱟᱨ ᱟᱫᱚᱢ ᱠᱚᱫᱚ ᱟᱛᱳ ᱨᱮᱱ ᱦᱚᱲ ᱦᱚᱸ ᱢᱮᱱᱟᱜ ᱠᱚᱣᱟ ᱚᱱᱠᱟᱱ ᱯᱟᱹᱭᱠᱟᱹᱨ ᱠᱚ ᱮᱴᱟᱜ ᱮᱴᱟᱜ ᱴᱚᱞᱟ ᱠᱚ ᱪᱟᱞᱟᱜᱼᱟ ᱫᱟᱬᱟᱭᱟᱠᱚ ᱟᱛᱳ ᱠᱚᱨᱮ ᱟᱲᱟᱜ ᱠᱚᱠᱚ ᱧᱟᱢ ᱞᱮᱠᱷᱟᱱ ᱢᱮᱨᱚᱢ ᱠᱚ ᱥᱤᱢ ᱠᱩ ᱡᱟᱦᱟᱱ ᱠᱚᱜᱮ ᱠᱚ ᱧᱟᱢ ᱠᱚᱛᱟ ᱠᱚ ᱠᱤᱨᱤᱧ ᱟᱹᱜᱩ ᱠᱚᱣᱟ ᱠᱚ᱾ ᱟᱨ ᱟᱨ ᱦᱟᱴ ᱨᱮᱠᱚ ᱤᱫᱤ ᱠᱚ ᱟᱠᱷᱨᱤᱧ ᱠᱚᱫᱟ ᱟᱨᱦᱚᱸ ᱚᱸᱰᱮ᱾ ᱛᱚ ᱱᱚᱝᱠᱟ ᱡᱳᱜᱟᱡᱳᱜᱽ ᱠᱷᱮᱛᱨᱮ ᱨᱮ ᱡᱮᱢᱚᱱ ᱦᱮᱸ ᱡᱟᱦᱟᱸ ᱡᱚᱜᱟᱡᱳᱜ ᱠᱷᱮᱛᱨᱚ ᱵᱛᱮ ᱪᱮᱫ ᱞᱮᱠᱟ ᱡᱢᱚᱱ ᱜᱟᱹᱰᱤᱤ ᱢᱚᱴᱚᱨ ᱡᱟᱦᱟᱸ ᱨᱟᱥ ᱨᱟᱥᱛᱟ ᱦᱤᱡᱩᱜ ᱥᱮᱱᱚᱜ ᱨᱮᱭᱟᱜ ᱚᱱᱠᱟ ᱨᱟᱥᱛᱟ ᱠᱚᱫᱚ ᱴᱷᱤᱠ ᱴᱷᱟᱠ ᱜᱮ ᱢᱮᱱᱟᱜ ᱛᱟᱯᱮᱭᱟ? ᱟ ᱦᱮᱸ ᱴᱷᱤᱠᱼᱴᱷᱟᱠ ᱜᱮᱭᱟ ᱟᱨ ᱟᱞᱮ ᱫᱚ ᱵᱟᱡᱟᱨ ᱥᱩᱨᱮᱱ ᱠᱟᱱᱛᱮ ᱢᱚᱡᱽ ᱜᱮᱭᱟ ᱡᱚᱛᱚᱜ ᱜᱮ ᱠᱟᱨᱮᱱᱴ ᱠᱚᱦᱚᱸ ᱚᱱᱟ ᱰᱟᱦᱟᱨ ᱛᱟᱯᱚᱨ ᱰᱟᱦᱟᱨ ᱠᱚ ᱡᱮᱢᱚᱱ ᱫᱟᱜ ᱡᱟᱹᱯᱩ ᱞᱮᱠᱷᱟᱱ ᱡᱮ ᱢᱤᱫᱴ ᱰᱟᱦ ᱛᱮ ᱵᱟᱢ ᱪᱟᱵᱟ ᱫᱟᱲᱭᱟᱜᱼᱟᱝᱠᱟ ᱫᱚ ᱚᱥᱩᱵᱤᱫᱟ ᱫᱚ ᱵᱟᱹᱱᱩᱜᱼᱟ?
ᱵᱟᱹᱱᱩᱜᱼᱟ ᱦᱮᱸ ᱵᱟᱹᱱᱩᱜᱼᱟ᱾
ᱱᱩᱜ-ᱟ ᱦᱮᱸ ᱵᱟᱹᱱᱩᱜᱼᱟ ᱢᱚᱡᱽ ᱜᱮ᱾ ᱟᱨ ᱟᱯᱮ ᱥᱮᱫ ᱫᱚ ᱪᱮᱫ ᱞᱮᱠᱟ? ᱟᱞᱮᱥᱮᱱ ᱦᱚᱸ ᱟᱞᱮᱥᱮᱱ ᱦᱚᱸ ᱢᱤᱫᱴᱟᱝ ᱵᱟᱨᱭᱟ ᱨᱟᱥᱛᱟ ᱢᱮᱱᱟᱜ ᱟᱠᱟᱫ ᱛᱟᱞᱮᱭᱟ, ᱢᱤᱫᱴᱟᱝ ᱫᱚ ᱦᱟᱸᱜ ᱢᱤᱫᱴᱟᱝ ᱫᱚ ᱰᱟᱭᱨᱮᱠᱴ ᱢᱤᱫᱴᱟᱝ ᱠᱩᱞᱤ ᱥᱮᱫ ᱛᱮ ᱩᱰᱩᱠ ᱠᱟᱱ ᱛᱟᱦᱮᱱᱟ ᱟᱨ ᱢᱤᱫᱴᱟᱝ ᱫᱚ ᱠᱩᱞᱤ ᱢᱩᱪᱟᱹᱫ ᱥᱮᱫ ᱛᱮ, ᱟᱫᱚ ᱡᱟᱦᱟᱸ ᱠᱩᱞᱤ ᱥᱮᱱᱛᱮ ᱩᱰᱩᱠ ᱟᱠᱟᱱᱟ ᱦᱟᱸᱜ ᱡᱟᱦᱟᱸ ᱚᱱᱛᱮᱱᱟᱜ ᱡᱟᱦᱟᱸᱢ ᱵᱚᱞᱚᱱᱟ ᱠᱩᱲᱤ ᱛᱚ ᱚᱱᱛᱮᱱᱟᱜ ᱨᱟᱥᱛᱟ ᱫᱚ ᱦᱟᱸᱜ ᱱᱟᱯᱟᱭ, ᱱᱟᱯᱟᱭ ᱰᱟᱦᱟᱨ ᱠᱟᱱ ᱜᱮᱭᱟ᱾ ᱟᱨ ᱡᱟᱦᱟᱸ ᱦᱟᱸᱜ ᱠᱩᱞᱦᱤ ᱢᱩᱪᱟᱹᱫ ᱥᱮᱫ ᱛᱮ ᱡᱟᱦᱟᱸ ᱟᱨᱚ ᱢᱤᱫᱴᱟᱝ ᱥᱚᱲᱚᱠ ᱨᱮᱢ ᱩᱰᱩᱠᱚᱜᱼᱟ ᱚᱱᱟ ᱫᱚ ᱠᱤᱱᱛᱩ ᱦᱟᱸᱜ ᱫᱟᱜ ᱡᱟᱹᱯᱩᱫ ᱞᱮᱠᱷᱟᱱ ᱫᱚ ᱠᱤᱱᱛᱩ ᱪᱟᱞᱟᱣ ᱦᱮᱡ ᱫᱚ ᱵᱟᱝ ᱜᱟᱱᱚᱜᱼᱟ ᱢᱤᱫᱴᱟᱝ ᱜᱟᱹᱰᱤ ᱢᱚᱴᱚᱨ ᱛᱮᱦᱚᱸ ᱵᱟᱢ ᱪᱟᱞᱟᱣ ᱫᱟᱲᱮᱭᱟᱜᱼᱟ ᱟᱨ ᱛᱟᱲᱟᱢ ᱛᱮᱦᱢ ᱪᱟᱞᱟᱜ ᱠᱷᱟᱱ ᱫᱚ ᱚᱱᱮ ᱡᱮᱢᱚᱱ ᱢᱤᱫᱴᱟᱝ ᱚᱱᱮ ᱦᱮᱸ ᱡᱮᱢᱚᱱ ᱢᱤᱫᱴᱟᱝ ᱡᱟᱸᱜᱟ ᱠᱚ ᱞᱚᱦᱚ ᱡᱟᱸᱜᱟ ᱠᱚ ᱞᱚᱥᱚᱫᱚᱜ ᱛᱟᱦᱮᱱᱟ ᱟᱨ ᱥᱟᱭᱠᱮᱞ ᱠᱚᱛᱮ ᱦᱚᱸ ᱢᱟᱱᱮ ᱥᱤᱞᱤᱯᱚᱜ ᱛᱟᱦᱮᱱᱟ ᱛᱚ ᱡᱟᱦᱟᱸ ᱵᱟᱲᱜᱮ ᱨᱟᱥ ᱛᱟ ᱡᱟᱦᱟᱸ ᱠᱩᱞᱦᱤ ᱢᱩᱪᱟᱹᱛ ᱨᱟᱥᱛᱟ ᱫᱚ ᱠᱤᱱᱛᱩ ᱟᱹᱰᱤ ᱚᱥᱩᱵᱟ ᱫᱟᱜ ᱡᱟᱹᱩ ᱞᱮᱠᱷᱟᱱ ᱫᱚᱤᱱ ᱟᱹᱰᱤ ᱚᱥᱩᱵᱤᱫᱷᱟ ᱞᱮ ᱯᱟᱲᱟᱜᱼᱟ᱾ ᱟᱨ ᱡᱟᱦᱟᱸ ᱫᱚ ᱢᱟᱱᱮ ᱢᱤᱫᱴᱟᱝ ᱠᱩᱲᱤᱟᱜ ᱡᱟᱦᱟᱸ ᱩᱰᱩᱠ ᱵᱚᱞᱚ ᱨᱟᱥ ᱚᱱᱟ ᱫᱚ ᱠᱤᱱᱛᱩ ᱰᱷᱟᱹᱞᱟᱹᱭ ᱨᱟᱥᱛᱟ ᱠᱟᱱ ᱛᱟᱞᱮ ᱜᱮᱭᱟ ᱛᱚ ᱡᱟᱦᱟᱱᱟᱜ ᱚᱥᱩᱵᱤᱫᱟ ᱠᱚ ᱡᱮᱢᱚᱱ ᱡᱟᱦᱟᱱᱟᱜ ᱚᱥᱩᱵᱤᱛᱷᱟᱟ ᱨᱩᱣᱟᱹ ᱦᱟᱹᱥᱩ ᱨᱮ ᱠᱤᱱᱛᱩ ᱚᱱᱠᱟ ᱛᱮᱜᱮ ᱡᱟᱦᱟᱸ ᱵᱚᱞᱚ ᱨᱟᱥᱛᱟ ᱛᱟᱞᱮ ᱰᱷᱤᱞᱟᱹ ᱨᱟᱥᱛᱟ ᱛᱟ ᱚᱱᱠᱟ ᱛᱮᱜᱮᱞᱮ ᱤᱫᱤᱜᱩ ᱛᱟ ᱵᱚᱱᱟ ᱟᱫᱚᱚᱱᱠᱟ ᱛᱮᱜᱮ ᱡᱟᱹᱛᱤ ᱠᱟᱭᱛᱮ ᱛᱮᱞ ᱟᱞᱮ ᱵᱚᱞᱚ ᱦᱚᱸᱞᱮ ᱵᱚᱞᱚ ᱚᱱᱠᱟ ᱛᱮ ᱜᱮ ᱡᱥᱛᱤ ᱞᱮ ᱩᱰᱩᱚᱜ ᱛᱟᱦᱮᱱᱟ᱾
ᱟᱪᱪᱷᱟ ᱟᱪᱪᱷᱟ ᱪᱷᱟ
ᱟᱪᱪᱷᱟ ᱟᱪᱪᱷᱟ᱾
ᱟᱨ ᱟᱯᱮ ᱥᱮᱫ ᱢᱟ ᱦᱟᱥᱟ ᱠᱚᱦᱚᱸ ᱯᱟᱥᱮᱡ ᱛᱷᱚᱲᱟ ᱡᱩᱫᱟᱹ ᱧᱚᱜ ᱜᱮᱭᱟ?
ᱡᱩᱫᱟᱹ ᱞᱚᱜ ᱜᱮᱭᱟ᱾ ᱦᱳᱭ ᱦᱳᱭ ᱟᱞᱮᱥᱮᱫ ᱫᱚ ᱦᱟᱜ ᱵᱤᱥᱤ ᱦᱟᱸᱜ ᱚᱱᱟ ᱡᱴᱠᱮ ᱦᱟᱥᱟ ᱡᱮᱴᱠᱮ ᱦᱟᱥᱟ ᱢᱮᱱᱟᱜ ᱟᱠᱟᱫᱟ ᱛᱚ ᱟᱯᱮᱥᱮᱱᱟᱜ
ᱟᱞᱮ ᱥᱮᱱᱟᱜ ᱫᱚ ᱢᱚᱡᱽ ᱜᱮᱭᱟ
ᱟᱯᱮ ᱥᱮᱱᱟᱜ ᱦᱟᱥᱟ ᱫᱚ ᱪᱤᱞᱤ